ᱠᱤ ᱟᱡ ᱛᱮᱜᱮ ᱾
ᱦᱮᱸ ᱜᱚᱝᱠᱮ ᱟᱹᱞᱤᱧ ᱞᱤᱧ ᱞᱟᱹᱭᱮᱫ-ᱟ ᱚᱱᱮ ᱤᱭᱟᱹ ᱢᱟᱱᱮ ᱱᱮᱴ ᱛᱟᱦᱮᱸ ᱠᱟᱱ ᱛᱟᱹᱧᱟ ᱛᱚ ᱛᱟᱦᱚᱞᱮ ᱮᱠᱥᱚ ᱯᱟᱨᱥᱮᱱᱮ ᱮᱢ ᱠᱮᱫ ᱛᱟᱹᱤᱧᱟ ᱦᱳᱭᱥᱮ ᱟᱫᱚ ᱚᱣᱟᱭᱯᱷᱟᱭ ᱫᱚ ᱠᱟᱱᱟᱱᱮᱠᱴ ᱵᱟᱝ ᱛᱟᱦᱮᱸ ᱠᱟᱱᱟ ᱛᱟᱦᱚᱞᱮ ᱱᱤᱛᱚᱜ ᱞᱤᱧ ᱠᱟᱱᱟᱱᱮᱠ ᱠᱮᱫᱼᱟ ᱟᱨᱠᱤ ᱾
ᱟᱪᱪᱷᱟ ᱟᱪᱪᱷᱟ ᱟᱫᱚ ᱚᱱᱟ ᱜᱮᱞᱤᱧ ᱢᱮᱱ ᱫᱟ ᱪᱤᱠᱟ ᱜᱚᱫ ᱱᱟ ᱟᱪᱠᱟ ᱜᱮ ᱾
ᱚ ᱟᱪᱪᱷᱟ ᱟᱪᱪᱷᱟ ᱦᱮᱸ ᱯᱨᱚᱵᱞᱮᱢ ᱦᱩᱭᱮᱱᱟ ᱟᱨᱠᱤ ᱾
ᱟᱪᱪᱷᱟ ᱟᱪᱪᱷᱟ ᱟᱸ
ᱦᱩᱸ
ᱟᱪᱪᱷᱟ ᱛᱟᱦᱚᱞᱮ ᱱᱤᱭᱟᱹ ᱜᱷᱟᱲᱤ ᱫᱚ ᱪᱮᱫ ᱞᱮᱠᱟ ᱚᱲᱟᱜ ᱠᱚᱨᱮ ᱜᱮ ᱥᱮ ᱚᱠᱟᱨᱮ?
ᱦᱮᱸ ᱚᱲᱟᱜ ᱠᱚᱨᱮ ᱵᱚᱞᱛᱮ ᱫᱚ ᱟᱞᱮ ᱟᱹᱞᱤᱧ ᱫᱚ ᱱᱤᱛᱚᱜ ᱫᱚ ᱦᱳᱥᱴᱮᱞ ᱠᱚᱨᱮ ᱢᱮᱱᱟᱜ ᱞᱤᱧᱟ ᱟᱨᱠᱤ ᱾ ᱦᱳᱭ ᱥᱮ, ᱟᱫᱚ ᱢᱟᱱᱮ ᱦᱳᱥᱴᱮᱞ ᱨᱮᱢᱟ ᱚᱣᱟᱭᱯᱷᱟᱭ ᱠᱚ ᱢᱮᱱᱟᱜ ᱛᱟᱞᱮᱭᱟ ᱛᱟᱦᱚᱞᱮ ᱟᱫᱚ ᱢᱟᱱᱮ ᱚᱣᱟᱭᱯᱷᱟᱭ ᱫᱚ ᱠᱷᱩᱵ ᱮᱠᱴᱟ ᱚᱱᱠᱟ ᱤᱭᱟᱹ ᱫᱚ ᱵᱟᱝ ᱪᱟᱞᱟᱜᱼᱟ ᱾ ᱛᱟᱦᱚᱞᱮ ᱟᱫᱚ ᱱᱤᱡᱮᱨᱟᱜ ᱱᱮᱴ ᱠᱚᱛᱮ ᱜᱮ ᱜᱷᱟᱱᱴᱟ ᱵᱟᱲᱟᱭ ᱦᱩᱭᱩᱜᱼᱟ ᱟᱫᱚ ᱛᱟᱦᱚᱞᱮ ᱱᱚᱝᱠᱟ ᱧᱮᱞ ᱫᱚ ᱚᱱᱮ ᱟᱫᱚ ᱱᱤᱡᱮᱨᱟᱜ ᱱᱮᱴ ᱛᱮᱜᱮᱞᱤᱧ ᱤᱭᱟᱹᱭᱮᱫ ᱛᱟᱦᱮᱸᱫ ᱛᱟᱦᱮ ᱚᱣᱟᱭᱯᱷᱟᱭ ᱫᱚ ᱵᱟᱞᱤᱧ ᱠᱟᱱᱤᱴᱟ᱾ ᱛᱟᱦᱚᱞᱮ ᱟᱫᱚ ᱱᱚᱝᱠᱟ ᱠᱟᱹᱴᱤᱡ ᱯᱨᱚᱵᱞᱮᱢ ᱜᱚᱫ ᱮᱱᱟ ᱟᱨᱠᱤ ᱢᱟᱱᱮ ᱱᱮᱴ ᱪᱟᱵᱟᱭᱮᱱᱟ ᱛᱟᱦᱚᱞᱮ ᱟᱫᱚ ᱵᱟᱹᱞᱤᱧ ᱧᱮᱞ ᱟᱠᱟᱫ ᱛᱟᱦᱮᱸᱫ ᱡᱮ ᱱᱮᱴ ᱨᱮᱦᱚᱸ ᱵᱟᱹᱱᱩᱜᱼᱟ ᱟᱨᱠᱤ ᱛᱟᱦᱚᱞᱮ ᱟᱫᱚ ᱮᱠᱥᱚ ᱯᱟᱨᱥᱮᱱᱴ ᱮ ᱮᱢ ᱠᱮᱫ ᱛᱟᱞᱤᱧᱟ ᱛᱟᱦᱚᱞᱮ ᱟᱫᱚᱞᱤᱧ ᱚᱱᱟᱫᱚ ᱪᱤᱠᱟᱹ ᱛᱤᱸᱜᱩᱭᱮᱱᱟ ᱟᱫᱚ ᱨᱚᱲ ᱵᱟᱹᱵᱤᱱ ᱨᱚᱲ ᱠᱟᱱᱟ ᱨᱚᱲᱮᱫ ᱛᱟᱦᱮᱸᱫᱤᱱ ᱴᱟᱴᱠᱟ ᱛᱟᱦᱚᱞᱮ ᱟᱫᱚ ᱞᱤᱧ ᱧᱮᱞ ᱠᱮᱫᱟ ᱛᱟᱦᱚᱞᱮ ᱟᱫᱚ ᱤᱱᱟᱹ ᱛᱮᱜᱮ ᱚᱣᱟᱭᱯᱷᱟᱭ ᱞᱤᱧ ᱴᱤᱯᱟᱹᱣ ᱠᱮᱫᱟ ᱛᱟᱦᱚᱞᱮ ᱤᱱᱠᱟᱹ ᱠᱟᱴᱟᱣ ᱜᱚᱫ ᱮᱱᱟ
ᱦᱳᱭ ᱟᱫᱚ ᱪᱤᱠᱟᱹᱭ ᱵᱮᱱ ᱚᱱᱠᱟ ᱦᱩᱭᱩᱜ ᱜᱮᱭᱟ ᱦᱮᱸ ᱵᱟᱝ ᱛᱟᱞᱦᱮ ᱜᱚᱝᱠᱮ ᱦᱚᱸᱜᱼᱚᱭ ᱡᱮᱢᱚᱱ ᱥᱮᱸᱫᱽᱨᱟ ᱨᱮᱱᱟᱜ ᱠᱟᱛᱷᱟ ᱞᱟᱝ ᱜᱚᱞᱯᱷᱚᱭᱮᱫ ᱦᱮᱸ ᱥᱮ ᱟᱫᱚ ᱱᱚᱜᱼᱚᱭ ᱡᱮᱢᱚᱱ ᱥᱮᱸᱫᱽᱨᱟ ᱞᱮ ᱛᱮᱫᱚ ᱚᱱᱟ ᱯᱟᱱᱛᱟᱭ ᱟᱠ ᱛᱚ ᱯᱟᱱᱛᱷᱟ ᱟᱞᱮ ᱫᱚ ᱥᱮᱸᱫᱽᱨᱟ ᱫᱚᱞᱮ ᱥᱮᱸᱫᱽᱨᱟ ᱞᱮ ᱪᱟᱞᱟᱜ ᱜᱮ ᱦᱮᱸ ᱥᱮ ᱢᱟᱱᱮ ᱡᱚᱛᱚ ᱜᱮ ᱥᱚᱢᱟᱱ ᱵᱷᱟᱵᱛᱮ ᱟᱞᱮ ᱦᱮᱸ ᱵᱤᱨ ᱨᱮ ᱞᱮ ᱵᱚᱞᱚᱱᱟ ᱟᱨ ᱵᱤᱨ ᱵᱚᱞᱚᱵ ᱠᱟᱛᱮ ᱜᱮ ᱚᱱᱠᱟ ᱞᱮ ᱯᱟᱱᱛᱷᱟ ᱤᱫᱤᱭᱟ ᱚᱠᱟ ᱠᱚᱨᱮ ᱥᱩᱠᱨᱤ ᱠᱚ ᱛᱟᱦᱮᱱᱟ ᱥᱮ
ᱦᱩᱸ
ᱢᱟᱜ ᱦᱟᱸ ᱥᱩᱠᱨᱤ ᱫᱚ ᱯᱳᱭᱞᱳ ᱫᱟᱹᱲ ᱞᱟᱦᱟ ᱥᱮᱫ ᱜᱮᱠᱚ ᱫᱟᱹᱲ ᱤᱫᱤᱭᱟ ᱦᱮᱥᱮ
ᱦᱳᱭ
ᱩᱱᱠᱩ ᱫᱚ ᱪᱮᱫ ᱞᱮᱠᱟ ᱫᱟᱹᱲ ᱠᱚ ᱫᱟᱹᱲᱟ ᱱᱚᱝᱠᱟ ᱟᱪᱠᱟ ᱫᱟᱹᱲ ᱩᱰᱩᱠ ᱮᱱᱟ ᱦᱟᱱᱛᱮ ᱚᱱᱠᱟ ᱫᱚ ᱵᱟᱝ ᱚᱸᱰᱮ ᱠᱷᱚᱱᱟᱜ ᱫᱟᱹᱲ ᱦᱟᱱᱛᱮ ᱪᱷᱟᱯᱛᱮ ᱪᱷᱟᱯᱠᱟᱣ ᱮᱱᱟᱭ ᱟᱨ ᱚᱱᱛᱮᱨᱮ ᱩᱠᱩᱭᱮᱱᱟᱭ ᱚᱱᱠᱟ ᱠᱟᱛᱮ ᱦᱮᱸᱥᱮ ᱟᱨ ᱵᱞᱚᱠ ᱨᱮᱢᱟ ᱦᱚᱲ ᱠᱚ ᱛᱟᱦᱮᱱ ᱜᱮ ᱦᱮᱸᱥᱮ ᱟᱫᱚ ᱩᱱᱠᱩ ᱠᱚᱜᱮᱪᱟ ᱠᱚᱜᱮ ᱟᱞᱮ ᱥᱮᱫ ᱡᱩᱫᱤ ᱫᱟᱹᱲᱟ ᱟᱞᱮ ᱢᱟᱱᱮ ᱠᱮᱪᱟᱭ ᱠᱟᱱ ᱜᱮ ᱦᱮᱸᱥ ᱚᱱᱠᱟᱠᱟ
ᱦᱳᱭ ᱦᱳᱭ ᱦᱳᱭ ᱴᱷᱤᱠ ᱛᱟᱦᱚᱞᱮ ᱟᱫᱚ ᱱᱤᱝᱠᱟᱹ ᱫᱤᱠ ᱫᱤᱭᱮ ᱧᱮᱞ ᱞᱮᱠᱷᱟᱱ ᱫᱚ ᱥᱩᱠᱨᱤ ᱵᱟᱫ ᱠᱟᱛᱮᱫ ᱢᱟᱱᱮ ᱮᱢᱱᱤ ᱠᱩᱞᱟᱹᱭ ᱛᱚᱨᱦᱚᱫ ᱤᱭᱟᱹ ᱪᱮᱢᱮᱧ ᱠᱚᱫᱚ ᱩᱱᱠᱩ ᱠᱚᱫᱚ ᱜᱚᱡ ᱵᱟᱲᱟ ᱦᱩᱭ ᱠᱟᱱᱟ ᱜᱮᱭᱟ ᱥᱮ ᱵᱟᱝ?
ᱦᱮᱸ ᱜᱚᱝᱠᱮ ᱩᱱᱠᱩ ᱢᱟ ᱢᱮᱱᱟᱜ ᱠᱟᱜ ᱟᱫᱚ ᱠᱟᱛᱷᱟ ᱦᱩᱭᱩᱜ ᱠᱟᱱᱟ ᱡᱮ ᱦᱤᱞᱳᱜ ᱚᱠᱟ ᱞᱮᱠᱟ ᱡᱮᱢᱚᱱ ᱱᱤᱛᱚᱜ ᱫᱚ ᱛᱮᱦᱮᱧ ᱫᱚ ᱥᱩᱠᱨᱤ ᱥᱮᱸᱫᱽᱨᱟ ᱵᱚᱱ ᱪᱟ ᱟᱠᱟᱱᱟ ᱟᱫᱚ ᱛᱟᱞᱟᱨᱮ ᱡᱩᱫᱤ ᱥᱮᱸᱫᱽᱨᱟ ᱥᱮᱸᱫᱽᱨᱟ ᱪᱤᱞᱤ ᱢᱤᱫᱴᱟᱝ ᱠᱩᱞᱟᱹᱭ ᱥᱮ ᱥᱚᱜᱚᱫ ᱥᱮ ᱨᱩᱰᱟᱹ ᱮᱢᱟᱱ ᱛᱮᱱ ᱵᱮᱱ ᱧᱟᱢ ᱠᱚᱣᱟ
ᱫᱚᱵᱚᱱ ᱵᱟᱲᱟᱭ ᱜᱮᱭᱟ ᱟᱫᱚ ᱩᱱᱠᱩ ᱫᱚ ᱪᱤᱠᱠᱟᱢ ᱟᱲᱟᱜ ᱠᱚᱣᱟ ᱩᱱᱠᱩ ᱦᱚᱸ ᱜᱚᱡᱽ ᱫᱚ ᱜᱚᱡᱮ ᱢᱮ ᱦᱮᱸ ᱵᱟᱝ
ᱦᱩᱸ ᱢᱟᱱᱮ ᱥᱮᱸᱫᱽᱨᱟ ᱞᱟᱹᱜᱤᱫ ᱵᱚᱱ ᱪᱟᱞᱟᱣ ᱠᱟᱱᱟ ᱢᱟᱱᱮ ᱟᱲᱟᱜ ᱫᱚ ᱵᱟᱝ ᱜᱟᱱᱚᱜᱼᱟ ᱪᱤᱞᱤ ᱦᱚᱸᱜᱮ ᱢᱟᱱᱮ ᱡᱩᱫᱤ ᱵᱤᱱ ᱧᱮᱞ ᱠᱮᱫᱮᱭᱟ ᱱᱚᱸᱰᱮ ᱵᱩᱨᱩᱢ ᱟᱠᱟᱱᱟᱭ ᱟᱞᱮ ᱥᱮᱫ ᱦᱚᱸ ᱚᱱᱠᱟᱜᱮ ᱟᱵᱤᱱ ᱡᱟᱦᱟᱸ ᱞᱮᱠᱟ ᱵᱤᱱ ᱞᱟᱹᱭ ᱠᱮᱫ ᱡᱩᱫᱤ ᱱᱚᱝᱠᱟ ᱥᱩᱠᱨᱤ ᱥᱮᱸᱫᱽᱨᱟ ᱥᱮᱸᱫᱽᱨᱟ ᱛᱮ ᱯᱟᱸᱡᱮ ᱯᱟᱸᱡᱟ ᱛᱮ ᱢᱤᱫᱟᱝ ᱠᱩᱞᱟᱹᱭ ᱞᱮ ᱧᱟᱢ ᱠᱮᱫᱮᱭᱟ ᱫᱟᱹᱲ ᱩᱰᱩᱜ ᱜᱚᱫᱱᱟᱭ ᱞᱟᱴᱟ ᱠᱷᱚᱱ ᱟᱨ ᱠᱩᱞᱟᱹᱭ ᱫᱚ ᱢᱟᱱᱮ ᱴᱟᱴ ᱴᱟᱴᱠᱟᱭ ᱫᱟᱹᱲᱟᱜᱼᱟ ᱴᱟᱴ ᱴᱟᱴᱠᱟ‌ ᱴᱟᱴᱠᱟᱭ ᱵᱩᱨᱩᱢ ᱜᱚᱫᱚᱜᱼᱟ ᱦᱳᱭᱥᱮ ᱟᱫᱚ ᱢᱟᱱᱮ ᱦᱟᱥᱟ ᱠᱟᱞᱟᱨ ᱚᱱᱠᱟ ᱠᱩᱞᱟᱹᱭ ᱠᱚᱠᱚ ᱛᱟᱦᱮᱱᱟ ᱛᱟᱦᱚᱞᱮ ᱩᱱᱠᱩ ᱫᱚ ᱧᱮᱞ ᱛᱮᱦᱚᱸ ᱵᱟᱵᱤᱱ ᱴᱷᱤᱠᱟᱹ ᱫᱟᱲᱮᱭᱟ ᱠᱚᱣᱟ ᱛᱟᱦᱚᱞᱮ ᱚᱱᱠᱟ ᱚᱱᱠᱟ ᱛᱮ ᱯᱟᱸᱡᱟ ᱯᱟᱸᱡᱟ ᱠᱚᱞᱮ ᱩᱰᱩᱠ ᱠᱚᱣᱟ ᱢᱟᱱᱮ ᱩᱱᱠᱩ ᱫᱚ ᱢᱟᱱᱮ ᱯᱷᱟᱵᱽᱲᱤ ᱞᱮᱠᱟᱱ ᱜᱮᱠᱚ ᱜᱩᱡᱩᱜ ᱟᱛᱚ ᱠᱩᱞᱟᱹᱭ ᱠᱚᱫᱚ ᱦᱳᱭ ᱥᱮ ᱛᱚ ᱢᱟᱱᱮ ᱩᱱᱟᱹᱜ ᱩᱱᱟᱹᱜ ᱮᱠᱴᱟ ᱤᱭᱟᱹ ᱫᱚ ᱵᱟᱝ ᱞᱟᱜᱟᱜᱼᱟ ᱟᱨ ᱠᱩᱞᱟᱹᱭ ᱠᱚᱢᱟ ᱟᱹᱰᱤ ᱡᱟᱹᱥᱛᱤ ᱠᱚ ᱫᱟᱹᱲ ᱫᱟᱲᱮ
ᱚ ᱵᱟᱝ ᱱᱚᱣᱟ ᱠᱟᱛᱷᱟ ᱠᱟᱱ ᱜᱮᱭᱟ ᱟᱫᱚ ᱮᱱᱛᱮ ᱜᱚᱝᱠᱮ ᱟᱞᱮ ᱫᱚ ᱦᱮᱸᱥᱮ ᱠᱩᱞᱟᱹᱭ ᱫᱩᱲᱩᱜᱼᱟᱭ ᱜᱩᱞᱟ ᱦᱮ ᱢᱟ ᱠᱩᱞᱟᱹᱭ ᱪᱟᱱᱟᱭᱭᱟ ᱚᱱᱠᱟ ᱫᱚ ᱵᱟᱝ
ᱦᱩᱸ ᱟᱞᱮ ᱦᱚᱸ ᱟᱹᱵᱤᱱ ᱡᱮᱦᱟᱸ ᱞᱮᱠᱟ ᱵᱤᱱ ᱞᱟᱹᱭ ᱠᱮᱜ ᱚᱝᱠᱟ ᱫᱚ ᱵᱟᱝ ᱢᱟᱱᱮ ᱢᱟᱱᱮ ᱟᱨᱟᱢᱥᱮ ᱠᱚ ᱤᱭᱟᱹᱭᱟ ᱢᱟᱱᱮ ᱚᱝᱠᱟᱭ ᱧᱮᱞ ᱠᱮᱫᱮᱭᱟ ᱛᱟᱦᱞᱮ ᱟᱫᱚᱭ ᱤᱥᱟᱹᱨᱟ ᱟᱫᱮᱭᱟ ᱦᱳᱭᱥᱮ᱾ ᱢᱮᱸᱫ ᱢᱮᱸᱫ ᱠᱤᱱᱵᱟ ᱛᱤ ᱛᱮ ᱤᱥᱟᱹᱨᱟᱣ ᱟᱫᱮᱭᱟ ᱢᱮᱱᱟᱭᱟ ᱱᱚᱸᱰᱮ᱾ ᱢᱟᱱᱮ ᱞᱟᱹᱭ ᱞᱮᱠᱷᱟᱱ ᱛᱚ ᱜᱳᱞᱢᱟᱞ ᱞᱮᱠᱷᱟᱱ ᱛᱚ ᱫᱟᱹᱲᱟ ᱟᱨᱠᱤ᱾
ᱦᱮᱸ ᱦᱮᱸ ᱛᱟᱯᱚᱨᱮ ᱟᱵᱚᱣᱟᱜ ᱩᱫᱫᱮᱥᱥᱚ ᱫᱚ ᱪᱮᱜ ᱠᱟᱱᱟ ᱥᱩᱠᱨᱤ ᱥᱮᱸᱫᱽᱨᱟ ᱦᱮᱸ ᱵᱟᱝ᱾ ᱥᱩᱠᱨᱤ ᱵᱩᱡᱷᱟᱹᱣᱮᱜ ᱜᱮᱭᱟ ᱥᱚᱵ ᱥᱚᱢᱚᱭ ᱮᱸ ᱥᱩᱨ ᱛᱮ ᱮᱠᱫᱚᱢ ᱤᱭᱟᱹ ᱠᱟᱛᱮᱜ ᱠᱚ ᱫᱚᱦᱚ ᱠᱟᱜ ᱛᱟᱠᱚ ᱦᱩᱭᱩᱜᱼᱟ ᱚᱠᱟᱥᱮᱜ ᱦᱚᱲ ᱠᱚ ᱦᱤᱡᱩᱜ ᱠᱟᱱᱟ ᱚᱠᱟᱥᱮᱜ ᱵᱟᱝᱮ ᱦᱮᱸ ᱵᱟᱝ ᱜᱚᱝᱠᱮ᱾
ᱦᱩᱸ ᱦᱩᱸ ᱦᱩᱸ
ᱚ ᱟᱸ ᱞᱟᱦᱟ ᱛᱮᱦᱚᱸ ᱚᱝᱠᱟ ᱥᱮᱸᱫᱽᱨᱟᱭ ᱵᱷᱟᱵᱛᱨ ᱪᱟᱞᱟᱣ ᱵᱟᱲᱟ ᱦᱩᱭ ᱠᱟᱱᱟ᱾ ᱟᱫᱚ ᱮᱴᱟᱜ ᱡᱟᱭᱜᱟ ᱠᱚᱨᱮ ᱦᱚᱸ ᱯᱚᱪᱩᱨ ᱠᱚ ᱦᱤᱡᱩᱜ ᱜᱮᱭᱟ ᱜᱚᱝᱠᱟ ᱟᱞᱮ ᱚᱱᱛᱮ ᱥᱮᱸᱫᱽᱨᱟ ᱟᱞᱮ ᱥᱟᱶ ᱛᱮ ᱟᱨ ᱟᱞᱮᱭᱟᱜ ᱴᱤᱢ ᱛᱮ ᱪᱟᱞᱟᱣ ᱥᱟᱱᱟ ᱠᱚᱣᱟ ᱡᱟᱦᱟᱸ ᱞᱮᱠᱟ ᱟᱞᱮ ᱯᱟᱱᱛᱷᱟ ᱠᱟᱛᱮᱜ ᱞᱮ ᱡᱮᱫ ᱦᱮᱸ ᱥᱮᱸᱫᱽᱨᱟᱭᱟᱞᱮ ᱛᱚ ᱯᱟᱱᱛᱷᱟ ᱡᱤᱱᱤᱥᱴᱟᱜ ᱠᱚ ᱠᱩᱥᱤᱭᱟᱜᱼᱟ ᱟᱞᱮᱭᱟᱜ ᱫᱚ ᱦᱮᱸ ᱥᱮ᱾
ᱟᱪᱪᱷᱟ ᱟᱪᱪᱷᱟ ᱦᱩᱸ ᱢᱟᱱᱮ ᱢᱤᱜ ᱥᱟᱛᱮ ᱯᱮ ᱛᱟᱲᱟᱢ ᱜᱮᱭᱟ ᱢᱟᱱᱮ ᱞᱟᱦᱟ ᱛᱟᱭᱱᱚᱢ ᱞᱮᱠᱷᱟᱱ ᱛᱚ ᱟᱨ ᱯᱨᱚᱵᱽᱞᱮᱢ ᱦᱩᱭᱩᱜᱼᱟ ᱦᱟᱹᱱᱤ ᱞᱟᱦᱟᱛᱮ ᱫᱟᱹᱲ ᱦᱚᱪᱚ ᱠᱮᱫᱮᱭᱟ ᱱᱤ ᱤᱭᱟᱹ ᱦᱚᱪᱚ ᱠᱮᱫᱮᱭ ᱦᱳᱭᱥᱮ ᱚᱝᱠᱟ ᱯᱨᱚᱵᱞᱮᱢ ᱢᱟ ᱦᱩᱭᱩᱜ᱾
ᱚᱱᱟ ᱱᱟ ᱢᱟᱱᱮ ᱧᱮᱞ ᱦᱩᱭ ᱟᱠᱟᱱᱟ ᱚᱜᱠᱟ ᱮᱸ ᱯᱟᱱᱛᱷᱟ ᱵᱟᱝᱠᱷᱟᱱ ᱫᱚ ᱠᱤᱱᱛᱩ ᱧᱮᱞ ᱢᱮ ᱟᱨ ᱦᱟᱹᱱᱤ ᱟᱡ ᱟᱡ ᱞᱮᱠᱟ ᱛᱟᱲᱟᱢ ᱫᱟᱭ ᱮᱴᱟᱜ ᱟᱹᱛᱩ ᱠᱚᱨᱮ ᱧᱮᱞ ᱵᱟᱲᱟ ᱦᱩᱭ ᱠᱟᱱᱟ ᱛᱚ ᱥᱮᱸᱫᱽᱨᱟ ᱦᱟᱸᱜ ᱚᱝᱠᱟ ᱥᱮᱸᱫᱽᱨᱟ ᱠᱤ ᱱᱚᱣᱟ ᱠᱟᱱᱟ ᱡᱮ ᱮᱸ ᱟᱵᱮᱱ ᱟᱵᱤᱱ ᱞᱮᱠᱟᱵᱤᱱ ᱛᱟᱲᱟᱢ ᱤᱫᱤᱭᱫᱟ ᱱᱩᱭ ᱱᱟᱹᱭ ᱞᱮᱠᱟ ᱚᱝᱠᱟ ᱫᱚ ᱵᱟᱝ ᱜᱟᱱᱚᱜᱼᱟ᱾ ᱥᱮᱸᱫᱽᱨᱟ ᱢᱟ ᱪᱮ ᱢᱤᱴᱟᱝ ᱯᱟᱱᱛᱷᱟ ᱤᱫᱤᱭᱟᱢ ᱦᱮᱸ ᱥᱮ ᱵᱟᱝ ᱯᱟᱱᱛᱷᱟ ᱤᱫᱤᱭᱟᱵᱮᱱ ᱵᱟᱝᱠᱷᱟᱱ ᱫᱚ ᱟᱵᱤᱱ ᱫᱚᱵᱤᱱ ᱠᱚᱨᱟᱣ ᱫᱟᱲᱮᱜᱼᱟ ᱦᱮᱸ ᱵᱟᱝ᱾
ᱦᱩᱸ
ᱥᱮᱸᱫᱽᱨᱟ ᱫᱚ ᱮᱠᱪᱩᱞᱤ ᱮᱪᱞᱤ ᱢᱟᱱᱟᱣ ᱜᱮ ᱦᱩᱭᱩᱜ ᱜᱮ ᱟ ᱱᱚᱱᱛᱮ ᱟᱯᱮ ᱚᱱᱛᱮ ᱫᱚ ᱚᱠᱟᱞᱮᱠᱟ?
ᱟᱞᱮ ᱥᱮᱜ ᱦᱚᱸ ᱱᱚᱝᱠᱟ ᱜᱮ ᱟᱵᱮᱱ ᱡᱟᱦᱟᱸ ᱞᱮᱠᱟ ᱵᱮᱱ ᱞᱟᱹᱭ ᱠᱮᱜ ᱯᱨᱟᱭ ᱱᱚᱝᱠᱟ ᱜᱮ ᱢᱟᱱᱮ ᱢᱤᱜ ᱥᱚᱛᱮ ᱞᱮ ᱩᱰᱩᱠ ᱡᱚᱜᱼᱟ ᱢᱤᱜ ᱥᱮᱛᱮ ᱜᱮᱞᱮ ᱯᱟᱸᱪᱟᱭᱟ ᱟᱨᱠᱤ ᱢᱟᱱᱮ ᱢᱟᱱᱮ ᱡᱟᱞ ᱠᱚ ᱢᱟᱱᱮ ᱟᱞᱮ ᱫᱚ ᱡᱟᱞ ᱠᱚ ᱞᱮ ᱤᱫᱤᱭᱟ ᱡᱟᱞ ᱠᱚ ᱚᱱᱟ ᱯᱟᱹᱥᱤ ᱠᱚ ᱡᱟᱦᱟᱸ ᱵᱚᱱ ᱢᱮᱛᱟᱜ ᱠᱟᱱ ᱱᱮ ᱤᱭᱟᱹ ᱞᱮᱠᱟ ᱢᱟᱱᱮ ᱠᱩᱞᱟᱹᱭ ᱯᱟᱹᱥᱤ ᱞᱮᱠᱟ ᱜᱳᱞ ᱜᱳᱞ ᱟᱨᱠᱤ᱾ ᱚᱝᱠᱟ ᱴᱟᱭᱤᱯ ᱵᱚᱲᱚ ᱵᱚᱲᱚ ᱯᱟᱹᱥᱤ ᱢᱮᱱᱟᱜᱼᱟ ᱛᱟᱞᱦᱮ ᱚᱱᱟ ᱠᱚᱞᱮ ᱚᱰᱟᱣ ᱠᱮᱜ ᱜᱮ ᱡᱟᱞ ᱠᱚᱞᱮ ᱚᱰᱟᱣ ᱠᱮᱜ ᱜᱮ ᱛᱟᱞᱦᱮ ᱟᱫᱚ ᱢᱤᱜ ᱥᱚᱛᱮ ᱞᱮ ᱯᱟᱸᱧᱪᱟ ᱤᱫᱤᱭᱟ ᱵᱤᱨ ᱫᱚ ᱢᱤᱜ ᱥᱚᱛᱮ ᱞᱮ ᱨᱟᱠᱟᱵ ᱪᱟᱞᱟᱜᱼᱟ᱾
ᱟᱪᱪᱷᱟ ᱟᱪᱪᱷᱟ ᱟᱪᱪᱷᱟ ᱟᱪᱷᱟ ᱡᱮᱢᱚᱱ ᱟᱞᱮ ᱚᱱᱛᱮ ᱟᱫᱚ ᱟᱞᱮᱭᱟᱜ ᱮᱸ ᱥᱮᱸᱫᱽᱨᱟ ᱧᱮᱞᱛᱮ ᱟᱨᱚ ᱮᱴᱟᱜ ᱴᱟᱜ ᱥᱩᱨ ᱥᱩᱯᱩᱨ ᱨᱮᱱ ᱩᱱ ᱫᱚᱠᱚ ᱞᱟᱹᱭ ᱜᱮ ᱟᱫᱚ ᱜᱚᱝᱠᱮ ᱠᱟᱛᱷᱟ ᱫᱚ ᱥᱮᱸᱫᱽᱨᱟ ᱫᱚ ᱪᱮᱫᱟᱜ ᱵᱟᱹᱧ ᱱᱟᱥᱟᱭᱟ ᱡᱩᱫᱤ ᱥᱮᱸᱫᱽᱨᱟ ᱨᱮᱱᱟᱜ ᱡᱟᱦᱟᱸᱭ ᱤᱪᱪᱷᱟᱹ ᱢᱮᱱᱟᱜ ᱛᱟᱭᱟ ᱟᱡ ᱜᱟᱲᱚᱭ ᱮᱢᱚᱜᱼᱟ ᱟᱨ ᱮ ᱥᱮᱸᱫᱽᱨᱟᱭᱟᱭ ᱮᱱᱦᱚᱸ ᱱᱚᱸᱰᱮ ᱪᱮᱫᱟᱜ ᱞᱮ ᱯᱟᱨᱚᱢᱮ ᱦᱮᱸ ᱵᱟᱝ ᱜᱚᱝᱠᱮ᱾
ᱚᱱᱟ ᱠᱚᱫᱚ ᱵᱟᱨᱟᱱ ᱡᱤᱱᱤᱥ ᱫᱚ ᱵᱟᱝ ᱠᱟᱱᱟ ᱢᱟᱱᱮ ᱥᱮᱸᱫᱽᱨᱟ ᱫᱚ ᱢᱤᱫᱴᱟᱝ ᱡᱚᱛᱚ ᱦᱚᱲ ᱛᱮᱜᱮ ᱤᱭᱟᱹ ᱞᱮ
ᱦᱩᱸ ᱦᱩᱸ ᱦᱮᱸ ᱠᱟᱛᱷᱟ ᱦᱚᱸ ᱠᱟᱱ ᱜᱮ ᱟᱞᱮᱦᱚᱸ ᱚᱝᱠᱟ ᱜᱮᱞᱮ ᱟᱯᱱᱟᱨᱮᱭᱟ ᱴᱷᱤᱠ ᱜᱮᱭᱟ ᱪᱳᱞᱳ ᱟᱸ ᱥᱮᱸᱫᱽᱨᱟᱭ ᱢᱮ ᱟᱞᱮ ᱥᱟᱶ᱾ ᱟᱞᱮ ᱡᱟᱦᱟᱸ ᱞᱮᱠᱟᱞᱮ ᱵᱚᱞᱚᱱᱟ ᱵᱤᱨ ᱠᱚ ᱟᱢ ᱦᱚᱸᱵᱚᱞᱚ ᱞᱟᱜᱟᱣᱟᱢᱟ ᱦᱮᱸ ᱵᱟᱝ᱾ ᱥᱮ ᱥᱮᱸᱫᱽᱨᱟᱢ ᱪᱟᱞᱟᱜᱼᱟ ᱟᱨ ᱟᱢ ᱫᱚ ᱮᱸ ᱵᱤᱨ ᱫᱚ ᱵᱟᱢ ᱵᱚᱞᱚᱱᱟ ᱚᱝᱠᱟ ᱫᱚ ᱵᱟᱝ ᱦᱮᱸᱵᱟᱝ ᱜᱚᱝᱠᱮ᱾
ᱦᱳᱭ ᱦᱳᱭ᱾
ᱥᱚᱢᱟᱱ ᱦᱚᱲ ᱜᱮ ᱡᱚᱛᱚ ᱦᱚᱲ ᱜᱮ ᱟᱫᱚ ᱜᱚᱝᱠᱮ ᱮᱸ ᱡᱩᱫᱤ ᱟᱹᱞᱤᱧ ᱟᱜ ᱴᱷᱮᱱ ᱠᱟᱛᱷᱟ ᱞᱤᱧ ᱞᱟᱹᱭᱟ ᱢᱤᱫᱷᱟᱣ ᱥᱮᱸᱫᱽᱨᱟ ᱵᱚᱞᱚ ᱦᱩᱭ ᱟᱠᱟᱱᱟᱱᱟ ᱵᱩᱡᱷᱟᱹᱣ ᱠᱟᱜ ᱵᱮᱱ ᱛᱟᱯᱚᱨᱮ ᱟᱫᱚ ᱥᱩᱠᱨᱤ ᱢᱟ ᱟᱹᱞᱤᱧ ᱞᱤᱧ ᱧᱟᱢ ᱠᱟᱫᱮᱭᱟ ᱞᱟᱦᱟᱨᱮ ᱮᱢᱚᱱ ᱡᱟᱭᱜᱟ ᱨᱮᱞᱤᱧ ᱵᱚᱞᱚ ᱟᱠᱟᱱᱟ ᱮᱠᱫᱚᱢ ᱢᱟᱱᱮ ᱟᱞᱮ ᱱᱚᱝᱠᱟ ᱡᱟᱹᱱᱩᱢ ᱞᱟᱴᱷᱟ ᱢᱟᱴᱟ ᱮᱠᱫᱚᱢ ᱚᱱᱠᱟ ᱛᱮᱞᱮ ᱯᱟᱨᱚᱢ ᱤᱫᱤᱭᱟ ᱦᱮᱸ ᱥᱮ ᱯᱷᱟᱸᱠᱟ ᱯᱷᱟᱸᱠᱟ ᱛᱮ ᱯᱟᱨᱚᱢ ᱦᱩᱭᱩᱜᱼᱟ ᱛᱚ ᱟᱫᱚ ᱜᱚᱝᱠᱮ ᱢᱟᱱᱮ ᱥᱩᱠᱨᱤ ᱦᱚᱸ ᱢᱮᱱᱟᱜ ᱠᱟᱫᱮᱭᱟ ᱫᱤᱥᱟᱹ ᱠᱟᱫᱮ ᱛᱤᱸᱜᱩ ᱟᱠᱟᱱᱟ ᱵᱩᱡᱷᱟᱹᱣ ᱠᱟᱜ ᱵᱮᱱ ᱩᱵ ᱠᱚ ᱮᱠᱫᱚᱢ ᱛᱩᱞ ᱟᱠᱟᱱ ᱛᱟᱭᱟ ᱴᱷᱤᱠ ᱜᱮᱭᱟ ᱛᱤᱸᱜᱩ ᱟᱠᱟᱫᱟ ᱫᱟᱹᱲ ᱨᱮᱜᱮ ᱢᱤᱫᱴᱮᱱ ᱨᱤᱰᱤᱜ ᱠᱟᱱᱟᱭ ᱟᱨ ᱟᱹᱞᱤᱧ ᱢᱟᱞᱤᱧ ᱧᱟᱢ ᱚᱠᱟᱞᱤᱧ ᱧᱟᱢ ᱟᱠᱟᱫᱮᱭᱟ ᱟᱫᱚ ᱚᱠᱟ ᱥᱮᱫ ᱞᱤᱱ ᱪᱤᱠᱟᱹᱭᱟ ᱢᱟ ᱪᱮᱠᱟᱵᱤᱱ ᱚᱱᱛᱮ ᱠᱮᱪᱟ ᱦᱚᱸ ᱥᱩᱡᱮ ᱵᱟᱝ ᱜᱟᱱᱚᱜ ᱠᱟᱱᱟ, ᱢᱟᱱᱮ ᱮᱢᱚᱱ ᱠᱟᱨᱟ ᱠᱚᱫᱚ ᱨᱮᱞᱤᱧ ᱯᱟᱲᱟᱣᱫᱟ ᱟᱛᱮ ᱡᱳᱨᱛᱮ ᱦᱚᱦᱚ ᱵᱟᱝᱞᱤᱧ ᱫᱟᱲᱮᱭᱟᱜ ᱠᱟᱱᱟ᱾ ᱡᱩᱛᱮ ᱦᱚᱦᱚ ᱞᱮᱠᱷᱟᱱ ᱥᱩᱠᱨᱤ ᱢᱟᱭ ᱫᱟᱹᱲ ᱠᱟᱜᱟᱭ ᱦᱮᱸ ᱵᱟᱝ ᱛᱚ ᱛᱟᱯᱚᱨᱮ ᱚᱱᱟ ᱯᱚᱨᱮ ᱠᱤᱪᱷᱠᱷᱚᱱ ᱯᱚᱨᱮ ᱥᱩᱠᱨᱤᱭ ᱵᱩᱡ ᱠᱮᱫ ᱠᱷᱟᱱ ᱮᱴᱟᱜ ᱥᱮᱫ ᱥᱚᱨᱟᱣ ᱮᱱᱟᱭ ᱵᱩᱡᱷᱟᱹᱣ ᱫᱟᱵᱤᱰ ᱥᱚᱨᱟᱭᱮᱱ ᱠᱷᱟᱱ ᱟᱫᱚ ᱦᱟᱱᱛᱮ ᱵᱞᱚᱠ ᱨᱮ ᱦᱚᱲ ᱠᱚ ᱛᱟᱦᱮᱸ ᱞᱮᱱᱟ ᱚᱱᱠᱟ ᱪᱟᱞᱟᱣᱱᱟᱭ ᱟᱫᱚ ᱠᱚ ᱵᱷᱮᱡᱟ ᱠᱮᱫᱮᱭᱟ ᱵᱩᱡᱟᱹ ᱠᱮᱫᱟᱵᱤᱱ ᱵᱟᱝ ᱚᱱᱟ ᱩᱢᱟᱹᱨ ᱢᱤᱫᱴᱮᱱ ᱡᱟᱦᱟᱸ ᱵᱚᱛᱚᱨ ᱦᱳᱭ ᱟᱞᱤᱧ ᱛᱟᱦᱮᱸᱫ ᱩᱱᱤᱞᱳ ᱜᱮ ᱡᱚᱛᱚ ᱠᱷᱚᱱᱟᱜ ᱠᱩᱴᱷᱤᱱ ᱵᱚᱛᱚᱨ ᱠᱩᱱᱚ ᱫᱤᱱ ᱚᱱᱠᱟ ᱵᱟᱝ ᱞᱤᱧ ᱵᱚᱛᱚᱨ ᱠᱟᱱᱟ, ᱢᱟᱱᱮ ᱪᱮᱫ ᱵᱮᱱ ᱪᱤᱠᱟᱹᱭᱟ ᱟᱵᱤᱱᱟᱜ ᱥᱩᱨ ᱨᱮᱢᱟ ᱡᱩᱫᱤ ᱥᱩᱠᱨᱤ ᱢᱮᱱᱟᱭᱟ ᱵᱩᱡᱷᱟᱹᱣ ᱠᱮᱭᱟ ᱵᱮᱱ ᱟᱨ ᱥᱩᱠᱨᱤ ᱵᱚᱱ ᱯᱟᱲᱟᱭᱟ ᱜᱮᱜᱮᱨ ᱨᱟᱠᱚ ᱵᱩᱡᱷᱟᱹᱣ ᱠᱮᱪᱟ ᱢᱟᱱᱮ ᱜᱮᱜᱮᱨᱟ ᱮᱢᱱᱤ ᱛᱮᱫᱚ ᱦᱟᱜ ᱵᱟᱠᱚ ᱜᱮᱜᱮᱨᱟ
ᱦᱳᱭ ᱦᱳᱭ ᱟᱵᱤᱱ ᱥᱮᱜᱮ ᱠᱚ ᱫᱟᱹᱲ ᱟᱹᱜᱩᱭᱟ ᱢᱟᱱᱮ ᱥᱩᱠᱨᱤ ᱢᱟ ᱧᱮᱞ ᱞᱮᱠᱷᱟᱱ ᱚᱱᱠᱟ ᱵᱤᱨ ᱥᱩᱠᱨᱤ ᱢᱟ ᱟᱹᱰᱤ ᱨᱟᱹᱜᱤ ᱜᱮᱭᱟᱠᱚ ᱦᱳᱭ ᱢᱟᱱᱮ ᱦᱮᱸ
ᱟᱨ ᱞᱟᱹᱭ ᱚᱸᱰᱮ ᱜᱚᱝᱠᱮ ᱚᱱᱮ ᱡᱟᱦᱟᱸ ᱥᱮᱸᱫᱽᱨᱟ ᱪᱟᱞᱟᱣᱮᱱ ᱯᱟᱨᱚᱢ ᱥᱮᱨᱢᱟ ᱱᱤᱭᱟᱹ ᱪᱚᱴ ᱡᱚᱛᱷᱚ ᱠᱷᱚᱱᱟᱜ ᱦᱟᱭᱮᱥᱴ ᱞᱮ ᱜᱚᱡ ᱞᱮᱫ ᱠᱚᱣᱟ ᱱᱚᱴᱤ ᱥᱩᱠᱨᱤ ᱵᱩᱡᱷᱣ ᱠᱮᱜᱟ ᱵᱮᱱ ᱱᱚᱴᱤ ᱥᱩᱠᱨᱤ ᱞᱮ ᱜᱚᱡ ᱞᱮᱫ ᱠᱚᱣᱟ᱾
ᱛᱟᱦᱞᱮ ᱟᱯᱮ ᱥᱮᱫ ᱢᱟ ᱵᱷᱟᱜᱮ ᱜᱮ ᱥᱩᱠᱨᱤ ᱢᱮᱱᱟᱜ ᱠᱚᱣᱟ ᱟᱨᱠᱤ ᱵᱷᱟᱜᱮ ᱜᱮ ᱥᱮᱸᱫᱽᱨᱟ ᱠᱚᱫᱚ ᱯᱮ ᱪᱟᱞᱟᱜ ᱜᱮᱭᱟ᱾ ᱦᱳᱭ ᱟᱞᱮ ᱥᱮᱫ ᱢᱟ ᱚᱱᱠᱟ ᱠᱷᱩᱵ ᱮᱠᱴᱟ ᱵᱮᱥᱤ ᱫᱚ ᱵᱟᱹᱱᱩᱜ ᱢᱟᱱᱮ ᱠᱚᱢ ᱧᱚᱜ ᱢᱮᱱᱟᱜ ᱠᱚᱣᱟ ᱠᱚᱢ ᱫᱷᱟᱨᱟ ᱢᱟᱱᱮ ᱯᱟᱸᱡᱟ ᱞᱮᱠᱚ ᱠᱷᱟᱱ ᱧᱟᱢ ᱫᱚᱠᱚ ᱧᱟᱢᱚᱜ ᱜᱮᱭᱟ ᱟᱨᱠᱤ ᱢᱟᱱᱮ ᱟᱫᱚ ᱥᱩᱠ ᱥᱩᱠᱨᱤ ᱫᱚ ᱢᱤᱫᱴᱮᱱ ᱠᱚ ᱛᱟᱦᱮᱱᱟ ᱥᱮ ᱢᱟᱱᱮ ᱜᱮᱝ ᱠᱟᱛᱮᱫ ᱠᱚ ᱛᱟᱦᱮᱱᱟ, ᱛᱟᱦᱚᱞᱮ ᱧᱟᱢ ᱞᱮᱠᱷᱟᱱ ᱢᱟᱱᱮ ᱢᱤᱫ ᱢᱤᱫᱴᱟᱝ ᱵᱟᱨᱭᱟ ᱫᱚ ᱜᱚᱡ ᱜᱟᱱᱚᱜ ᱜᱮᱭᱟ ᱟᱨᱠᱤ ᱯᱟᱹᱥᱤ ᱠᱚᱨᱮ ᱡᱷᱟᱹᱞᱤ ᱠᱟᱛᱮ ᱠᱚ ᱛᱟᱦᱮᱱ ᱜᱮᱭᱟ ᱟᱨ ᱟᱨ ᱡᱮᱢᱚᱱ ᱚᱱᱠᱟ ᱥᱩᱠᱨᱤ ᱠᱚ ᱫᱟᱹᱲᱟ ᱢᱟᱱᱮ ᱡᱟᱞ ᱠᱚᱦᱚᱸ ᱠᱚ ᱛᱚᱯᱟᱜ ᱤᱫᱤ ᱜᱮᱭᱟ ᱟᱨᱠᱤ ᱠᱤᱪᱷᱩ ᱥᱩᱠᱨᱤ ᱢᱮᱱᱟᱜ ᱠᱚᱣᱟ ᱵᱚᱲ ᱵᱚᱲ ᱠᱚ ᱡᱟᱦᱟᱭ,
ᱟᱪᱪᱷᱟ ᱟᱪᱪᱷᱟ ᱦᱮᱸ ᱚᱱᱟ ᱥᱟᱨᱤ ᱠᱟᱛᱷᱟ ᱢᱮᱱ ᱥᱩᱠᱨᱤ ᱫᱚ ᱟᱵᱮᱱ ᱡᱤᱵᱮᱱ ᱞᱟᱹᱭᱟ᱾ ᱫᱟᱲᱮ ᱫᱚ ᱟᱹᱰᱤ ᱡᱟᱹᱥᱛᱤ ᱫᱟᱹᱲᱟ ᱠᱚᱣᱟ ᱡᱩᱫᱤ ᱢᱤᱫᱴᱟᱝ ᱠᱟᱴᱟ ᱨᱮ ᱡᱤᱫᱤ ᱵᱮᱱ ᱢᱚᱱᱮ ᱠᱟᱴᱟ ᱞᱤᱧ ᱛᱟᱭᱟ ᱛᱟᱹᱶᱨᱮᱦᱚ ᱩᱱᱣᱟᱜ ᱢᱤᱫᱴᱟᱱ ᱡᱳᱨ ᱡᱟᱦᱟᱸ ᱢᱮᱱᱟᱜᱼᱟ ᱵᱟᱝ ᱚᱱᱟ ᱡᱳᱨ ᱠᱟᱛᱮᱜ ᱚᱸᱰᱮ ᱠᱚ ᱪᱟᱞᱟᱜᱼᱟ ᱦᱮ ᱵᱟᱝ
ᱦᱳᱭ ᱦᱳᱭ ᱦᱳᱭ ᱦᱮᱸ ᱟᱨ ᱱᱚᱝᱠᱟ ᱵᱤᱱ ᱞᱟᱹᱭ ᱠᱮᱫ ᱠᱷᱟᱱ ᱟᱞᱤᱧ ᱢᱤᱫᱴᱟᱝ ᱠᱟᱛᱷᱟ ᱞᱤᱧ ᱫᱤᱥᱟᱹ ᱠᱮᱫᱟ ᱢᱤᱫ ᱫᱷᱟᱣ ᱟᱞᱮᱭᱟᱜ ᱚᱱᱠᱟ ᱢᱟᱱᱮ ᱡᱟᱹᱛᱤ ᱠᱚᱨᱮᱞᱮ ᱚᱰᱟᱣ ᱟᱠᱟᱫᱟ ᱦᱳᱭᱥᱮ ᱟᱹᱭᱩᱵ ᱵᱮᱲᱟ ᱞᱮ ᱚᱰᱟᱣ ᱦᱚᱴᱚ ᱠᱟᱫᱟ ᱡᱷᱟᱛᱤ ᱠᱚᱞ ᱛᱟᱞᱦᱮ ᱟᱫᱚ ᱢᱟᱱᱮ ᱚᱱᱮ ᱟᱫᱚ ᱥᱮᱛᱟᱜ ᱵᱮᱲᱟ ᱧᱮᱧᱮᱞ ᱞᱮ ᱪᱟᱞᱟᱣ ᱠᱟᱱᱟ ᱛᱟᱞᱦᱮ ᱡᱟᱹᱛᱤ ᱠᱚᱞ ᱛᱟᱞᱦᱮ ᱚᱸᱰᱮ ᱧᱮᱞ ᱫᱟ ᱡᱮ ᱦᱟᱰᱜᱟᱨ ᱨᱮ ᱢᱮᱫᱴᱟᱝ ᱮ ᱡᱷᱟᱹᱞᱤᱭ ᱠᱟᱱᱟ ᱦᱳᱭᱥᱮ
ᱦᱩᱸ ᱦᱩᱸ ᱦᱩᱸ
ᱢᱟᱱᱮ ᱦᱟᱰᱜᱟᱨ ᱫᱚ ᱟᱞᱮ ᱫᱚ ᱪᱤᱠᱟᱹ ᱛᱮᱞᱮ ᱵᱩᱡ ᱠᱮᱫᱟ ᱢᱟᱱᱮ ᱚᱱᱠᱟ ᱞᱮ ᱧᱮᱞ ᱫᱟ ᱡᱮ ᱢᱟᱱᱮ ᱩᱱᱤᱭᱟᱜ ᱠᱟᱴᱟ ᱫᱚ ᱢᱟᱱᱮ ᱡᱟᱦᱟᱸ ᱚᱱᱟ ᱠᱟᱴᱟ ᱛᱟᱦᱮᱱ ᱛᱟᱭᱟ ᱚᱱᱟᱭ ᱡᱟᱹᱞᱤ ᱠᱟᱱᱟᱭ ᱟᱨ ᱡᱷᱟᱹᱞᱤ ᱠᱟᱛᱮᱜ ᱛᱮᱜ ᱢᱟᱱᱮ ᱚᱱᱟ ᱠᱟᱴᱟ ᱫᱚ ᱡᱟᱦᱟᱸ ᱢᱮᱱᱟᱜ ᱛᱟᱭᱟ ᱡᱟᱹᱛᱤ ᱠᱚᱞ ᱛᱮ ᱢᱟᱱᱮ ᱯᱩᱭᱞᱩ ᱨᱮᱜᱮ ᱢᱟᱱᱮ ᱟᱭᱩᱵ ᱛᱚᱨᱟ ᱨᱮᱭ ᱡᱷᱟᱹᱞᱤᱭ ᱠᱟᱱᱟᱭ ᱛᱟᱦᱞᱮ ᱟᱫᱚ ᱩᱱᱤ ᱫᱚ ᱚᱱᱮᱭ ᱚᱱᱟᱵ ᱜᱮᱨ ᱠᱩᱴᱨᱟᱹᱣ ᱠᱟᱫᱟᱭ ᱥᱮ ᱪᱤᱠᱟᱹ ᱚᱱᱠᱟ ᱤᱭᱟᱹ ᱤᱭᱟᱹᱭᱼᱭᱟᱹ ᱴᱟᱱᱟᱣ ᱴᱟᱱᱟᱣ ᱛᱮ ᱠᱩᱴᱨᱟᱹᱣ ᱠᱟᱱ ᱛᱟᱭᱟ ᱛᱟᱦᱞᱮ ᱚᱱᱟ ᱡᱟᱦᱟᱸ ᱡᱟᱹᱛᱤ ᱠᱚ ᱠᱚᱨᱮ ᱠᱟᱹᱴᱤᱡ ᱦᱚᱜ ᱢᱤᱫ ᱚᱱᱟ ᱦᱩᱰᱤᱧ ᱧᱚᱜᱼᱟ ᱠᱟᱴᱟ ᱛᱟᱦᱮᱸ ᱠᱟᱱᱟ ᱛᱟᱦᱞᱮ ᱚᱱᱟ ᱫᱚ ᱚᱸᱰᱮ ᱜᱮ ᱧᱩᱨᱩ ᱢᱮᱱᱟᱜ-ᱟ ᱦᱳᱭ ᱥᱮ ᱟᱨ ᱚᱱᱟ ᱠᱟᱴᱟ ᱠᱩᱴᱨᱟᱹ ᱠᱟᱛᱮᱜᱮ ᱫᱟᱹᱲ ᱠᱟᱫᱟᱭ ᱩᱱᱤ ᱤᱡᱟᱹ ᱫᱚ ᱦᱟᱰᱜᱟᱨ ᱫᱚ ᱦᱳᱭ ᱥᱮ ᱛᱟᱦᱞᱮ ᱟᱫᱚ ᱜᱚᱴᱟ ᱟᱫᱚ ᱛᱟᱦᱞᱮ ᱚᱱᱠᱟ ᱚᱱᱟᱞᱮ ᱧᱟᱢ ᱠᱮᱫ ᱠᱷᱟᱱ ᱛᱟᱦᱞᱮ ᱟᱫᱚ ᱜᱚ ᱴᱟ ᱟᱹᱛᱩ ᱧᱤᱫᱟᱹ ᱛᱮᱞᱮ ᱯᱟᱧᱪᱟᱣ ᱠᱮᱫᱮᱭᱟ ᱚᱠᱟᱥᱮᱫ ᱢᱟᱭᱟᱝ ᱴᱷᱯ ᱪᱟᱞᱟᱣ ᱠᱟᱱᱟ ᱛᱟᱦᱞᱮ ᱠᱤᱪᱷᱩᱴᱟ ᱪᱟᱞᱟᱣ ᱠᱟᱱᱟ ᱛᱟᱦᱞᱮ ᱚᱱᱟ ᱠᱚ ᱜᱚᱴᱟ ᱵᱤᱨ ᱞᱮ ᱯᱟᱧᱪᱟ ᱠᱮᱫᱟ ᱢᱚᱴᱟᱢᱩᱴᱤ ᱧᱟᱢ ᱫᱚ ᱵᱟᱞᱮ ᱧᱟᱢ ᱞᱮᱫᱮᱭᱟ ᱟᱫᱚ ᱩᱱᱤ ᱤᱭᱟᱹ ᱫᱚ ᱚᱠᱟ ᱥᱮᱫ ᱪᱚᱭ ᱫᱟᱹᱲ ᱪᱮᱫ ᱢᱟᱱᱮ ᱵᱤᱨ ᱢᱟ ᱟᱹᱰᱤ ᱢᱟᱨᱟᱝ ᱜᱮᱭᱟ ᱵᱤᱨ ᱫᱚ᱾
ᱟᱪᱪᱷᱟ ᱟᱪᱪᱷᱟ ᱛᱟᱞᱦᱮ ᱜᱚᱝᱠᱮ ᱟᱯᱮᱥᱮᱫ ᱫᱚ ᱢᱟᱱᱮ ᱤᱜᱟᱹ ᱢᱟᱱᱮ ᱜᱩᱰᱩ ᱠᱚᱫᱚ ᱢᱟᱱᱮ ᱪᱮᱜ ᱠᱟ ᱯᱮ ᱜᱚᱡ ᱠᱚᱜᱮᱭᱟ ᱟᱨᱠᱤ?
ᱦᱮᱞᱳ
ᱦᱮᱸ ᱜᱚᱝᱠᱮ ᱞᱟᱹᱭ ᱫᱟᱞᱤᱧ ᱛᱟᱞᱦᱮ ᱜᱩᱰᱩ ᱠᱚᱫᱚ ᱪᱮᱜ ᱠᱟ ᱢᱟᱱᱮ ᱠᱟᱹᱴᱤᱡ ᱵᱤᱫᱟᱹ ᱨᱮ ᱦᱮᱸ ᱦᱮᱸ ᱟᱡᱚᱢᱮᱜ ᱟᱞᱤᱧ ᱞᱭᱟᱹᱫᱟᱹᱧ ᱜᱩᱰᱩ ᱠᱚᱫᱚ ᱢᱟᱱᱮ ᱦᱚᱭ ᱠᱟᱹᱴᱤᱡ ᱵᱤᱫᱟᱹᱞ ᱨᱮ ᱦᱮᱸ ᱨᱚᱲ ᱚᱲ ᱟᱸᱡᱚᱢᱚᱜ ᱠᱟᱱᱟ ᱟᱹᱞᱤᱧᱟᱜ ᱵᱤᱱ ᱟᱸᱡᱚᱢ ᱫᱟ?
ᱦᱮᱸ
ᱦᱮᱞᱳ
ᱟᱫᱚ ᱚᱱᱮ ᱚᱱᱠᱟ ᱡᱟᱹᱛᱤ ᱠᱚᱞ ᱠᱚ ᱚᱰᱟᱣ ᱟᱥᱮ ᱟᱹᱰᱤ ᱠᱤᱧᱱ ᱡᱟᱭᱜᱟ ᱠᱚᱨᱮᱜ ᱜᱮ ᱟᱫᱚ ᱦᱚᱭᱛᱚ ᱫᱤᱱ ᱯᱟᱨᱮᱱ ᱚᱦᱚ ᱡᱟᱹᱛᱤ ᱠᱷᱟᱱ ᱦᱚᱭᱛᱳ ᱩᱱᱠᱩ ᱵᱚᱛᱚᱨ ᱡᱟᱞᱟ ᱵᱟᱝ ᱡᱮ ᱵᱚᱛᱚᱨ ᱡᱟᱞᱟ ᱧᱮᱞᱚᱜ ᱵᱮᱱ ᱟᱨᱟᱢ ᱥᱮ ᱠᱟᱴᱟ ᱢᱟᱴᱟ ᱠᱚ ᱠᱷᱟᱹᱫᱤᱭ ᱠᱟᱱ ᱛᱟᱠᱚ ᱨᱚᱦᱚ ᱩᱱᱠᱩ ᱠᱚ ᱫᱟᱹᱲ ᱜᱚᱜ ᱠᱟᱜ ᱦᱮᱸᱵᱚᱝ
ᱦᱮᱸ ᱠᱟᱛᱷᱟ ᱢᱟ ᱴᱷᱤᱠ ᱢᱟᱱᱮ ᱟᱫᱚ ᱥᱮᱛᱟᱜ ᱧᱚᱜ ᱨᱮ ᱡᱷᱟᱹᱞᱤᱜ ᱦᱳᱭᱳᱜ ᱠᱷᱟᱱ ᱢᱟᱱᱮ ᱪᱟᱞᱟᱣ ᱵᱟᱲᱟ ᱩᱱᱫᱚ ᱧᱟᱢ ᱵᱟᱲᱟᱭ ᱦᱩᱭᱩᱜ ᱤᱧ ᱧᱟᱢᱮᱭᱟ ᱵᱚᱱ ᱟᱨ ᱡᱩᱫᱤ ᱟᱭᱩᱵ ᱧᱚᱜ ᱨᱮᱭ ᱡᱷᱟᱹᱞᱤᱜ-ᱟ ᱛᱟᱦᱞᱮ ᱩᱱᱤ ᱫᱚ ᱡᱟᱦᱟᱸ ᱠᱟᱛᱮᱜ ᱜᱮ ᱫᱟᱹᱲ ᱜᱮᱭᱟᱭ ᱟᱨᱠᱤ ᱢᱟᱱᱮ ᱩᱱᱤ ᱦᱚᱸᱛᱚ ᱵᱟᱧᱪᱟᱜ ᱨᱮᱱᱟᱜ ᱮ ᱪᱮᱥᱴᱟᱭᱟᱭ ᱟᱨᱠᱤ ᱦᱳᱭᱥᱮ
ᱦᱩᱸ ᱦᱩᱸ ᱦᱩᱸ ᱚᱸᱰᱮ ᱧᱮᱞ ᱵᱟᱲᱟ ᱦᱩᱭ ᱠᱟᱱᱟ ᱟᱫᱚ ᱩᱱᱠᱩ ᱵᱚᱛᱚᱨ ᱡᱟᱞᱟ ᱠᱚ ᱫᱟᱹᱲ ᱡᱚᱱᱚᱜ-ᱟ ᱦᱮ ᱵᱟᱝ ᱟᱨ ᱟᱫᱚ ᱚᱱᱠᱟ ᱢᱤᱫ ᱫᱷᱟᱣ ᱥᱩᱨᱤ ᱞᱮ ᱧᱟᱢ ᱠᱟᱫᱮᱭᱟ ᱟᱫᱚ ᱢᱮᱫᱴᱟᱝ ᱵᱟᱹᱵᱩ ᱜᱤᱫᱽᱨᱟᱹ ᱡᱟᱦᱟᱸ ᱥᱩᱠᱨᱤ ᱢᱟ ᱩᱱᱠᱩ ᱛᱚᱠᱷᱚᱱ ᱫᱚ ᱩᱱᱤ ᱫᱚ ᱠᱳᱱᱳ ᱫᱤᱱ ᱦᱚᱸ ᱩᱱᱟᱹᱜ ᱚᱲᱟᱜ ᱠᱚᱨᱮ ᱫᱚ ᱵᱟᱭ ᱛᱟᱦᱮᱱᱟ ᱡᱮ ᱦᱮᱸ
ᱦᱩᱸ
ᱵᱟᱭᱨᱮ ᱨᱮᱜᱮ ᱛᱟᱦᱮᱱᱟ ᱟᱫᱚ ᱮᱱᱛᱮ ᱟᱞᱮ ᱥᱟᱶ ᱮ ᱪᱟᱞᱟᱣ ᱠᱟᱱᱟ ᱥᱮᱸᱫᱽᱨᱟ ᱡᱚᱠᱷᱚᱱ ᱥᱩᱠᱨᱤ ᱧᱟᱢ ᱠᱟᱫᱮᱭᱟᱭ ᱟᱫᱚ ᱟᱪᱠᱟᱭ ᱧᱟᱢ ᱠᱮᱫᱮ ᱠᱷᱟᱱ ᱟᱡ ᱥᱩᱨ ᱨᱮ ᱟ ᱵᱚᱛᱚᱨ ᱩᱛᱟᱹᱨ ᱠᱟᱱᱟᱭ ᱦᱮᱸᱥᱮ ᱟᱫᱚ ᱟᱫ ᱢᱮ ᱟᱨ ᱫᱚᱢᱮ ᱜᱩᱞ ᱠᱮᱫᱟᱭ ᱠᱷᱮᱪᱟᱨ ᱟᱫᱚ ᱫᱚᱢᱮ ᱜᱩᱞ ᱟᱠᱟᱜ ᱟᱭ ᱩᱱᱤ ᱥᱩᱠᱨᱤ ᱢᱟ ᱠᱟᱴᱟᱠᱮ ᱵᱩᱸᱜᱭᱟᱹ ᱜᱮᱛᱟᱭᱟ᱾ ᱟᱫᱚ ᱮᱱᱠᱷᱟᱱ ᱩᱱᱟᱹᱜ ᱫᱚ ᱪᱮᱫ ᱦᱚᱵᱟᱭ ᱪᱤᱠᱟᱹᱱᱟᱜ-ᱟ ᱠᱟᱴᱟᱜ ᱠᱚ ᱟᱨᱩᱵ ᱚᱱᱟ ᱫᱚ ᱡᱳᱨ ᱜᱮ ᱪᱟᱵᱟ ᱩᱛᱟᱹᱨ ᱟᱠᱟᱱ ᱛᱟᱭᱟ ᱦᱮᱸ ᱵᱟᱝ ᱩᱱᱫᱤᱱ ᱚᱱᱠᱟ ᱵᱟᱹᱲᱭᱟᱹ ᱠᱟᱴᱟ ᱠᱟᱛᱮᱜ ᱟᱹᱪᱩᱨᱮ ᱠᱟᱱᱟᱭ ᱦᱮᱸ ᱦᱟᱞᱮ ᱵᱷᱟᱵᱮ ᱟᱫᱚ ᱚᱱᱠᱟᱱᱟᱜ ᱫᱨᱤᱥᱥᱚ ᱦᱚᱸ ᱧᱮᱞ ᱵᱟᱲᱟ ᱦᱩᱭᱩᱜ ᱦᱮᱸ᱾
ᱚ ᱟᱪᱪᱷᱟ ᱟᱪᱪᱷᱟ ᱛᱟᱦᱞᱮ ᱩᱱᱤ ᱢᱟ ᱡᱟᱛᱤ ᱠᱚᱞ ᱠᱚᱨᱮᱜ ᱮ ᱡᱷᱟᱹᱞᱤ ᱵᱟᱲᱟᱣ ᱠᱟᱱᱟ ᱢᱤᱫ ᱫᱷᱟᱣ ᱜᱟᱱ ᱫᱚ ᱦᱳᱭᱥᱮ
ᱦᱮᱸ ᱦᱮᱸ ᱡᱷᱟᱹᱞᱤ ᱞᱮᱱᱟᱭ ᱢᱟᱱᱮ ᱦᱟᱞᱮᱫᱟ ᱜᱮ ᱡᱷᱟᱹᱞᱤ ᱞᱮᱱᱟᱭ ᱜᱚᱝᱠᱮ ᱟᱫᱚ ᱧᱮᱞᱚᱜ ᱠᱟᱱ ᱛᱟᱭᱟ ᱛᱚ ᱤᱭᱟᱹ ᱧᱚᱜ ᱜᱮ᱾
ᱦᱮᱸ ᱦᱮᱸ ᱦᱮᱸ ᱵᱮᱨᱮᱞ
ᱪᱟᱞᱟᱣᱮᱱᱛᱮ ᱞᱟᱛᱟᱨ ᱨᱮᱛᱚ ᱠᱮᱪᱟ ᱠᱮᱫᱫᱮᱭᱟ ᱵᱩᱡᱷᱟᱹᱣ ᱠᱟᱜ ᱟᱞᱮ ᱫᱚᱞᱮ ᱢᱚᱱᱮ ᱡᱚᱱᱚᱜ ᱠᱟᱱᱟ᱾ ᱛᱟᱦᱚᱞᱮ ᱠᱚ ᱜᱮᱮᱨᱢᱮᱨ ᱠᱮᱫᱮᱭᱟ ᱡᱟᱹᱱᱤᱡ ᱪᱚᱝ ᱮᱛᱚ ᱜᱩᱞ ᱟᱠᱟᱟᱜ ᱟᱭ ᱦᱤᱡᱩᱜ ᱯᱮ ᱦᱤᱡᱩᱜ ᱯᱮ ᱢᱟᱱᱮ ᱢᱟᱱᱮ ᱵᱩᱡᱷᱟᱹᱜ ᱠᱟᱱᱟ ᱡᱮᱱᱚ ᱜᱮᱨᱮ ᱜᱮᱨᱮ ᱠᱟᱱᱟ ᱠᱚ ᱟᱡᱜᱮ ᱦᱮᱸ ᱵᱟᱝ ᱟᱨ ᱩᱱᱤ ᱥᱩᱠᱨᱤ ᱫᱚ ᱛᱚᱨ ᱛᱮ ᱢᱟᱱᱮ ᱤᱭᱟᱹ ᱪᱟᱵᱟ ᱟᱠᱟᱱᱟᱭ ᱚᱱᱮ ᱜᱴᱤᱡ ᱤᱭᱟᱹ ᱜᱮᱭ ᱦᱩᱰᱤᱧ ᱫᱚ ᱵᱟᱭ ᱦᱩᱰᱤᱧᱟ᱾
ᱦᱮᱸ
ᱛᱤᱨᱤᱥ ᱠᱤᱞᱳ ᱴᱟᱝ ᱥᱩᱠᱨᱤ ᱠᱟᱱᱟ ᱵᱩᱡᱷᱟᱣ ᱠᱮᱜ ᱟᱵᱤᱱ ᱦᱩᱰᱤᱧ ᱫᱚ ᱵᱟᱠᱚ ᱞᱟᱹᱭ ᱟᱠ ᱠᱚᱣᱟ ᱦᱮᱸ ᱵᱟᱝ
ᱚᱴᱳᱢᱮᱴᱤᱠ ᱢᱟᱱᱮ ᱵᱚᱲᱚ ᱧᱚᱜ ᱥᱩᱠᱨᱤ ᱠᱷᱟᱱ ᱫᱚ ᱦᱳᱭ ᱥᱮ
ᱟᱫᱚ ᱢᱟᱨᱟᱝ ᱠᱟᱛᱮᱫ ᱫᱚ ᱩᱱᱤ ᱫᱚ ᱠᱳᱱᱳ ᱫᱤᱱ ᱥᱮᱸᱫᱽᱨᱟ ᱵᱟᱭ ᱪᱟᱣ ᱠᱟᱱᱟ ᱵᱩᱡᱷᱣᱮᱼᱟ ᱵᱟᱭᱨᱮ ᱨᱮᱜᱮ ᱛᱟᱦᱮᱱᱟ ᱚᱞᱚᱜ ᱯᱟᱲᱦᱟᱜᱼ ᱮᱸᱱᱠᱷᱟᱱ ᱟᱞᱮ ᱥᱟᱚᱸᱜᱮ ᱡᱟᱣ ᱠᱟᱱᱟᱭ ᱥᱮᱸᱫᱽᱨᱟ ᱵᱩᱡᱷᱟᱹᱣ ᱠᱮᱫᱟᱫᱚ ᱦᱟᱱᱮ ᱡᱮᱞᱮ ᱨᱚᱯᱚᱲ ᱤᱫᱤ ᱠᱟᱜᱼᱟ ᱡᱮ ᱥᱮᱸᱫᱽᱨᱟ ᱟᱞᱮᱛᱮ ᱪᱮᱫ ᱞᱮᱠᱟ ᱵᱤᱨ ᱪᱟᱞᱟᱣ ᱢᱟᱲᱟᱝ ᱨᱮ ᱠᱟᱹᱴᱤᱡ ᱟᱞᱮ ᱨᱚᱯᱚᱲᱟᱞᱮ ᱡᱮ ᱱᱚ ᱱᱚᱝᱠᱟ ᱵᱮᱯᱟᱨ ᱱᱚᱝᱠᱟ ᱠᱟᱛᱮ ᱟᱵᱚ ᱵᱚᱱ ᱥᱮᱸᱫᱽᱨᱟ